ᱦᱮᱸ ᱜᱚᱝᱠᱮ ᱟᱨ ᱢᱤᱫ ᱫᱷᱟᱣ
ᱦᱮᱸ ᱢᱟ ᱡᱚᱦᱟᱨ ᱜᱮ ᱛᱟᱦᱮᱱᱟ ᱟᱹᱞᱤᱧ ᱥᱮᱫ ᱠᱷᱚᱱ ᱦᱚᱸ
ᱮᱠᱟᱞ ᱟᱨ ᱛᱚᱵᱮ ᱟᱯᱮ ᱥᱮᱫ ᱵᱤᱡᱽᱱᱮᱥ ᱠᱚ ᱞᱮᱠᱟ ᱫᱚ ᱪᱮᱫ ᱠᱚᱠᱚ ᱪᱤᱠᱟᱹ ᱵᱟᱲᱟᱭᱮᱫᱟ ᱦᱟᱸᱜ?
ᱵᱤᱡᱽᱱᱮᱥ ᱠᱚ ᱞᱮᱠᱟᱛᱮᱫᱚ
ᱦᱩᱲᱩ ᱨᱚᱦᱚᱭ ᱪᱷᱟᱰᱟ ᱠᱟᱛᱮᱫ ᱦᱟᱸᱜ ᱡᱟᱦᱟᱱᱟᱜ ᱠᱟᱹᱢᱤ ᱠᱟᱹᱥᱱᱤ ᱠᱚ ᱪᱮᱫ ᱠᱚ
ᱠᱟᱹᱢᱤ ᱠᱟᱹᱥᱱᱤ ᱠᱚᱫᱚ ᱚᱱᱠᱟ ᱦᱩᱲᱩ ᱨᱚᱦᱚᱭ ᱪᱷᱟᱲᱟ ᱠᱚᱫᱚ ᱟᱨ ᱱᱤᱛᱚᱜ ᱫᱚ ᱚᱱᱠᱟ ᱫᱚ ᱵᱟᱹᱱᱩᱜᱼᱟ ᱮᱭ ᱚᱱᱠᱟ ᱨᱟᱡᱽ ᱢᱤᱥᱛᱨᱤ ᱠᱚᱜᱮ
ᱟᱪᱪᱷᱟ ᱟᱪᱪᱷᱟ
ᱱᱤᱭᱟᱹ ᱦᱚᱲ ᱜᱮ ᱪᱟᱞᱟᱜ ᱦᱩᱭᱩᱜ ᱠᱟᱱᱟ ᱡᱚᱜᱟᱲᱤ ᱟᱨ ᱚᱱᱟ ᱠᱚ ᱪᱷᱟᱲᱟ ᱫᱚ ᱟᱨ ᱠᱟᱹᱢᱤ ᱫᱚ ᱵᱟᱹᱱᱩᱜᱼᱟ
ᱠᱟᱹᱴᱤᱡ ᱠᱷᱚᱱᱚᱡ ᱜᱮᱯᱮ ᱪᱮᱫ ᱵᱟᱲᱟ ᱟᱠᱟᱫᱟ ᱢᱤᱫ ᱵᱟᱨ ᱦᱚᱲ ᱜᱮ ᱥᱮ ᱚᱱᱠᱟ ᱟᱛᱩ ᱰᱤᱦᱟᱹᱛ ᱨᱮᱱ ᱡᱚᱛᱚ ᱡᱚᱛᱚ ᱦᱚᱲ ᱞᱮᱠᱟᱜᱮ ᱨᱟᱡᱽ ᱢᱤᱥᱛᱤᱨᱤ ᱠᱚ ᱠᱟᱹᱢᱤᱭᱟ
ᱡᱚᱛᱚ ᱦᱚᱲ ᱫᱚ ᱵᱟᱝ ᱚᱱᱠᱟ ᱢᱤᱫ ᱵᱟᱨ ᱦᱚᱲ ᱞᱮᱠᱟᱜᱮ ᱢᱤᱥᱛᱨᱤ ᱠᱚᱫᱚ ᱢᱮᱱᱟᱜ ᱠᱚᱣᱟ ᱟᱨ ᱵᱟᱹᱠᱤ ᱫᱚ ᱦᱟᱸᱜ ᱚᱱᱠᱟ ᱢᱤᱥᱼᱼ ᱢᱤᱥᱛᱨᱤ ᱥᱟᱶ ᱛᱮᱜᱮ ᱡᱳᱚᱜᱟᱲᱤ ᱪᱟᱞᱟᱜ ᱦᱩᱭ ᱵᱟᱲᱟ ᱦᱩᱭᱩᱜ ᱠᱟᱱᱟ
ᱟᱪᱪᱷᱟ ᱟᱪᱪᱷᱟ
ᱦᱚ
ᱦᱮᱸ ᱱᱚᱛᱮ ᱦᱚᱸ ᱟᱭᱢᱟ ᱞᱮᱠᱟᱱ ᱠᱟᱹᱢᱤ ᱠᱟᱹᱥᱱᱤ ᱫᱚᱠᱚ ᱢᱮᱱᱟᱜ ᱜᱮᱭᱟ ᱡᱟᱹᱥᱛᱤ ᱫᱚ ᱢᱮᱱ ᱫᱟᱲᱮᱭᱟᱜᱼᱟ ᱚᱱᱮ ᱵᱟᱦᱨᱮ ᱠᱟᱹᱢᱤᱜᱮ ᱦᱟᱸᱜ ᱠᱚ ᱪᱟᱞᱟᱜ ᱠᱟᱱᱟ ᱟᱵᱚ ᱠᱚ ᱡᱩᱣᱟᱹᱱ ᱠᱚᱲᱟ ᱠᱚᱫᱚ ᱦᱟᱸᱜ
ᱦᱮᱸ ᱱᱮ ᱦᱚᱲ ᱦᱚᱸ ᱟᱨᱠᱤ ᱦᱟᱱᱛᱮ ᱵᱟᱨᱦᱮ ᱠᱟᱹᱢᱤ ᱨᱮᱜᱮ ᱡᱮ ᱢᱤᱥᱛᱨᱤ ᱠᱚ ᱪᱮᱫ ᱵᱟᱲᱟ ᱦᱩᱭ ᱟᱠᱟᱱ ᱠᱷᱟᱡ ᱢᱟ ᱚᱱᱟ ᱠᱚ ᱢᱤᱥ ᱵᱷᱤᱛᱨᱤ ᱢᱟ ᱱᱚᱛᱮ ᱢᱟ ᱵᱟᱝ ᱠᱟᱹᱢᱤᱨᱮ ᱵᱟᱭ ᱮᱢ ᱠᱟᱨᱚᱱ ᱚᱱᱛᱮ ᱫᱚ ᱡᱮᱴᱟ ᱰᱤᱡᱟᱭᱤᱱ ᱠᱟᱴᱟ ᱠᱚ ᱵᱟᱹᱭᱥᱟᱹᱣ ᱵᱟᱲᱟ ᱦᱩᱭᱩᱜ ᱠᱟᱱ ᱛᱟᱦᱮᱱᱟ ᱛᱚ ᱢᱤᱥᱛᱨᱤ
ᱟᱪᱪᱷᱟ ᱟᱪᱪᱷᱟ
ᱟᱪᱪᱷᱟ ᱟᱨ ᱱᱚᱛᱮ ᱫᱚ ᱚᱠᱟᱨᱮ ᱰᱤᱡᱟᱭᱤᱱ ᱠᱟᱴᱟᱢ ᱵᱟᱹᱭᱥᱟᱹᱣᱟ ᱚᱱᱠᱟ ᱢᱟ ᱵᱟᱠᱚ ᱵᱟᱹᱭᱥᱟᱹᱣ ᱵᱟᱲᱟᱭᱮᱫᱟ
ᱦᱩᱸ ᱦᱩᱸ
ᱟᱫᱚ ᱤᱱᱟᱹᱛᱮ ᱚᱱᱛᱮᱱᱟᱜ ᱠᱟᱹᱢᱤ ᱫᱚ ᱱᱚᱛᱮ ᱫᱚ ᱠᱟᱹᱢᱤ ᱨᱮ ᱵᱟᱝ ᱞᱟᱜᱟᱜ ᱠᱟᱱᱟ
ᱟᱪᱪᱷᱟ ᱟᱪᱪᱷᱟ ᱢᱟᱱᱮ ᱚᱱᱟ ᱢᱤᱥᱛᱨᱤ ᱠᱟᱹᱢᱤ ᱠᱚᱫᱚ ᱦᱟᱸᱜ ᱵᱟᱨᱦᱮ ᱠᱷᱚᱡ ᱜᱮᱢ ᱪᱮᱫ ᱟᱹᱜᱩ ᱟᱠᱟᱫᱟ ᱥᱮ?
ᱦᱳᱭ ᱦᱳᱭ ᱦᱳᱭ ᱦᱮᱸ ᱦᱮᱸ
ᱟᱪᱪᱷᱟ ᱟᱫᱚ ᱚᱱᱛᱮ ᱫᱚ ᱢᱟᱱᱮ ᱵᱟᱦᱨᱮ ᱠᱟᱹᱢᱤ ᱱᱚᱣᱟ ᱠᱚ ᱢᱤᱥᱛᱨᱤ ᱠᱟᱹᱢᱤ ᱠᱚᱫᱚ ᱟᱫᱚ ᱡᱟᱦᱟᱱᱟᱜ ᱚᱱᱠᱟ ᱴᱨᱮᱱᱤᱝ ᱞᱮᱠᱟ ᱦᱩᱭ ᱞᱮᱱᱟ ᱥᱮ ᱢᱟᱱᱮ ᱧᱮᱞ ᱧᱮᱞ ᱛᱮᱜᱮ ᱪᱮᱫ ᱦᱩᱭᱩᱜ
ᱵᱟᱝ ᱧᱮᱞ ᱧᱮᱞ ᱛᱮᱜᱮ ᱪᱮᱫ ᱫᱚ ᱪᱮᱫ ᱞᱮᱠᱟ ᱦᱚᱸ ᱚᱱᱮᱠᱟ ᱦᱚᱸᱜᱼᱚᱭ ᱡᱮᱢᱚᱱ ᱢᱤᱥᱛᱨᱤ ᱥᱟᱶ ᱛᱮᱜᱮ ᱦᱮᱞᱯᱟᱨ ᱠᱷᱟᱼᱼ ᱴᱟᱣ ᱦᱩᱭᱩᱜ ᱠᱟᱱ ᱛᱟᱦᱮᱱᱟ᱾
ᱦᱩᱸ ᱦᱩᱸ
ᱟᱫᱚ ᱚᱱᱠᱟ ᱠᱤᱪᱷᱩ ᱫᱤᱱ ᱵᱷᱟᱜᱤ ᱫᱤᱱᱜᱮ ᱵᱚᱪᱷᱚᱨ ᱠᱷᱟᱱᱤᱠ ᱜᱮ ᱠᱟᱹᱢᱤ ᱵᱟᱲᱟ ᱦᱩᱭᱞᱮᱱᱟ, ᱢᱤᱥᱛᱨᱤ ᱥᱟᱶᱛᱮ
ᱟᱪᱪᱷᱟ, ᱟᱪᱪᱷᱟ
ᱟᱫᱚ ᱚᱱᱠᱟ ᱧᱮᱞ ᱧᱮᱞ ᱛᱮᱜᱮ ᱠᱤᱪᱷᱩᱜᱟᱱ ᱱᱮ ᱦᱚᱲᱟᱜ ᱦᱚᱸ ᱵᱩᱫᱫᱷᱤ ᱠᱷᱟᱴᱟ ᱦᱩᱭᱱᱟ ᱚᱵᱷᱤᱜᱚᱛᱟ ᱠᱚ ᱠᱤᱪᱷᱩ ᱦᱩᱭᱮᱱᱟ᱾ ᱟᱨ ᱮᱴᱟᱜ ᱢᱤᱥᱛᱨᱤ ᱥᱟᱶᱛᱮ ᱠᱟᱹᱢᱤ ᱵᱟᱲᱟ ᱦᱩᱭᱩᱜ ᱠᱟᱱ ᱛᱟᱦᱮᱱᱟ ᱩᱱᱤ ᱦᱚᱸ ᱵᱷᱟᱜᱤ ᱢᱤᱥᱛᱤᱨᱤᱭ ᱛᱟᱦᱮᱸ ᱠᱟᱱᱟ ᱩᱱᱤ ᱦᱚᱸᱭ ᱢᱮᱱᱟ ᱢᱟ ᱟᱲᱟᱜ ᱜᱚᱫᱟᱭ ᱩᱱᱤ ᱦᱚᱸ᱾ ᱵᱟᱹᱭᱥ ᱫᱤᱥ ᱦᱚᱪᱚ ᱟᱭ ᱞᱟᱜᱟᱣ ᱦᱚᱪᱚ ᱟᱭ ᱛᱚ ᱚᱱᱠᱟ ᱚᱱᱠᱟ ᱛᱮ ᱠᱤᱪᱷᱩᱴᱟᱜ
ᱜᱮ ᱦᱟᱸᱜ ᱪᱮ
ᱦᱮᱸ
ᱢᱟᱱᱮ ᱞᱮᱵᱚᱨ ᱞᱮᱠᱟ ᱮᱦᱚᱵᱮ ᱮᱢ ᱛᱟᱦᱮᱱᱟ᱾ ᱛᱟᱭᱚᱢ ᱛᱮ ᱟᱨᱦᱚᱸ ᱢᱤᱥᱛᱨᱤ ᱠᱷᱚᱱ ᱦᱮᱰ ᱢᱤᱥᱛᱨᱤ ᱢᱮᱛᱟᱢᱟ ᱱᱚᱜᱼᱚᱭ ᱤᱭᱟᱹ ᱞᱮᱜᱟᱭ ᱢᱮ ᱫᱟᱲᱮᱭᱟᱜ ᱜᱮᱭᱟᱢ ᱥᱮ ᱵᱟᱝ ᱟᱫᱚ ᱚᱱᱮ ᱚᱱᱠᱟ ᱛᱮᱜᱮ ᱵᱟᱹᱭᱼᱵᱟᱹᱭ ᱛᱮᱢ ᱪᱤᱫ ᱫᱟᱲᱮᱭᱟᱜᱼᱟ᱾
ᱪᱮᱫ ᱦᱩᱭ ᱟᱠᱟᱱᱟ ᱟᱨᱠᱤ
ᱦᱮᱸᱻ ᱟᱨ ᱟᱞᱮ ᱥᱮᱫ ᱫᱚ ᱦᱟᱸᱜ ᱡᱟᱹᱥᱛᱤ ᱫᱚᱢ ᱢᱮᱱ ᱫᱟᱲᱮᱭᱟᱜᱼᱟ ᱰᱟᱭᱵᱚᱨᱚᱜ ᱠᱟᱱᱟ ᱠᱚ ᱦᱟᱸᱜ ᱡᱟᱹᱥᱛᱤ ᱫᱚᱢ ᱢᱮᱱ ᱫᱟᱲᱮᱭᱟᱜ ᱟᱢ ᱰᱟᱭᱵᱚᱨ ᱫᱚ ᱟᱞᱮ ᱥᱮᱫ ᱫᱚ ᱱᱚᱣᱟ ᱠᱚᱭᱞᱟ ᱠᱷᱟᱫᱟᱱ ᱢᱮᱱᱟᱜᱼᱟ ᱦᱟᱸᱜ ᱟᱫᱚ ᱠᱚᱭᱞᱟ ᱟᱹᱰᱤ ᱡᱟᱹᱥᱛᱤ ᱠᱚ ᱞᱚᱰ ᱤᱫᱤᱭᱟ᱾ ᱟᱫᱚ ᱱᱚᱣᱟ ᱰᱟᱢᱯᱷᱟᱨ ᱪᱟᱞᱟᱜ ᱠᱟᱱᱟ᱾ ᱟᱫᱚ ᱟᱞᱮ ᱟᱹᱛᱩ ᱛᱟᱞᱟ ᱛᱮᱜᱮ ᱱᱚᱣᱟ ᱰᱟᱹᱢᱯᱷᱟᱹᱨ ᱪᱟᱞᱟᱜ ᱠᱟᱱᱛᱮ ᱰᱟᱭᱵᱚᱨ ᱠᱚ ᱵᱮᱱᱟᱣ ᱵᱟᱲᱟᱣ ᱟᱠᱟᱱᱟ᱾ ᱠᱚᱢ ᱥᱮ ᱠᱚᱢᱮᱢ ᱢᱮᱱ ᱫᱟᱲᱮᱭᱟᱜᱼᱟ᱾ ᱵᱚᱞᱮ ᱟᱞᱮ ᱟᱹᱛ ᱟᱹᱛᱩ ᱨᱮᱱ ᱜᱮ ᱢᱮᱱᱟᱜ ᱠᱚᱣᱟ ᱵᱤᱥ ᱯᱟᱹᱪᱤᱥ ᱴᱤ ᱰᱟᱭᱵᱚᱨ ᱱᱚᱝᱠᱟ ᱠᱚᱭᱞᱟ ᱜᱟᱹᱰᱤ ᱨᱮᱱ ᱥᱮ ᱱᱚᱣᱟ ᱰᱟᱢᱯᱷᱟᱨ ᱨᱮᱱ
ᱛᱚ ᱟᱯᱮᱥᱮᱫ ᱱᱚᱝᱠᱟᱱ ᱢᱮᱱᱟᱜ ᱥᱮ ᱵᱟᱹᱱᱩᱜᱼᱟ᱾ ᱠᱚᱭᱞᱟ ᱮᱢᱟᱱ ᱠᱚ ᱥᱮ ᱫᱷᱤᱨᱤ?
ᱚᱱᱠᱟ ᱤᱱᱟᱹ ᱠᱚᱫᱚ ᱚᱱᱠᱟ ᱫᱷᱤᱨᱤᱼᱫᱷᱤᱨᱤ ᱫᱚ ᱪᱮᱫ ᱜᱤ ᱵᱟᱹᱱᱩᱜᱼᱟ᱾
ᱟᱪᱪᱷᱟ ᱟᱪᱪᱷᱟ, ᱡᱟᱦᱟᱱᱟᱜ ᱚᱱᱠᱟᱱ ᱠᱷᱟᱫᱟᱱ ᱮᱢᱟᱱ ᱠᱚᱫᱚ ᱵᱟᱠᱚ ᱵᱮᱱᱟᱣ ᱫᱟ ᱦᱟᱸᱜ
ᱟᱸ ᱚᱱᱠᱟᱱ ᱫᱚ ᱡᱟᱥ ᱠᱷᱟᱹᱞᱤ ᱱᱚᱛᱮ ᱫᱚ ᱚᱱᱮ ᱵᱷᱟᱴᱟ ᱡᱮᱢᱚᱱ ᱤᱴᱟᱹ ᱠᱚ ᱛᱮᱭᱟᱨ ᱫᱟ ᱮᱭ ᱚᱱᱟ ᱪᱷᱟᱲᱟ ᱫᱚ ᱟᱨ ᱪᱮᱫ ᱜᱮ ᱵᱟᱹᱱᱩᱜᱼᱟ᱾
ᱟᱪᱪᱷᱟ, ᱟᱪᱪᱷᱟ
ᱚᱱᱟ ᱦᱚᱸ ᱟᱹᱰᱤ ᱡᱷᱟᱹᱞ ᱨᱮ ᱢᱮᱱᱟᱜᱼᱟ᱾
ᱟᱪᱪᱷᱟ, ᱟᱪᱪᱷᱟ ᱛᱚ ᱱᱚᱣᱟ ᱠᱚᱭᱞᱟ ᱜᱟᱹᱰᱤ ᱱᱚᱜᱚᱭ ᱰᱟᱢᱯᱷᱟᱨ ᱪᱟᱞᱟᱜ ᱠᱟᱱᱟ᱾ ᱢᱤᱫ ᱦᱤᱥᱟᱹᱵᱽ ᱛᱮᱫᱚ ᱵᱚᱞᱮ ᱴᱷᱤᱠ ᱜᱮᱭᱟ ᱡᱮ ᱱᱚᱜᱼᱚᱭ ᱱᱚᱣᱟ ᱠᱟᱹᱢᱤ ᱞᱮᱠᱟ ᱠᱚ ᱧᱟᱢ ᱟᱠᱟᱫᱟ ᱰᱟᱭᱵᱚᱨ ᱠᱚᱠᱚ ᱠᱟᱹᱢᱤᱭᱮᱫᱟ ᱟᱫᱚ ᱟᱪᱪᱷᱟ ᱠᱷᱟᱥᱟ ᱢᱮᱱ ᱫᱟᱲᱮᱭᱟᱜᱼᱟ᱾ ᱠᱟᱢᱟᱣ ᱦᱩᱭᱩᱜ ᱠᱟᱱ ᱛᱟᱠᱚᱣᱟ ᱦᱟᱸᱜ
ᱦᱮᱸᱻ
ᱛᱚ ᱟᱹᱰᱤ ᱠᱚᱢ ᱱᱚᱣᱟ ᱛᱮᱦᱚᱸ ᱟᱹᱰᱤ ᱠᱚᱢ ᱠᱚ ᱥᱟᱨᱮᱡ ᱫᱟ ᱦᱟᱸᱜ ᱯᱟᱭᱥᱟ ᱠᱚ ᱮᱱᱛᱮᱣ ᱚᱱᱮᱢ ᱢᱮᱱ ᱫᱟᱲᱮᱭᱟᱜᱼᱟ᱾ ᱵᱚᱞᱮ ᱰᱟᱭᱵᱚᱨ ᱠᱚ ᱛᱤᱱᱟᱹᱜ ᱢᱮᱱᱟᱜ ᱠᱚᱣᱟ ᱡᱟᱹᱥᱛᱤ ᱦᱚᱲ ᱫᱚ ᱱᱚᱜᱼᱚᱭ ᱱᱤᱥᱟᱹ ᱡᱤᱱᱤᱥ ᱨᱮᱜᱮ ᱦᱟᱸᱜ ᱢᱮᱱᱟᱜ ᱠᱚᱣᱟ᱾ ᱵᱤᱲᱤ ᱥᱤᱠᱨᱮᱴ ᱦᱮᱱᱟᱜ ᱛᱟᱭᱟ ᱦᱟᱺᱰᱤ ᱯᱟᱹᱣᱨᱟᱹ ᱟᱫᱚ ᱟᱫᱷᱟ ᱯᱟᱭᱥᱟ ᱢᱟ ᱦᱟᱸᱜ ᱱᱚᱣᱟ ᱨᱮᱜᱮ ᱪᱟᱵᱟ ᱜᱚᱞ ᱠᱟᱜ ᱫᱚ ᱛᱤᱱᱟᱹᱜ ᱮ ᱥᱟᱨᱮᱡᱟ ᱦᱩᱸ ᱦᱩᱸ ᱚᱱᱠᱟᱧ ᱧᱮᱞ ᱵᱟᱲᱟᱣ ᱟᱠᱟᱫ ᱠᱚᱣᱟ ᱵᱚᱞᱮ ᱜᱟ ᱛᱮ ᱢᱮᱱᱟᱜ ᱠᱚᱣᱟ ᱱᱚᱣᱟ ᱰᱟᱭᱵᱚᱨ ᱞᱟᱭᱤᱱ ᱨᱮ ᱢᱮᱱᱟᱜ ᱠᱚᱣᱟ᱾ ᱟᱫᱚ ᱟᱹᱰᱤ ᱠᱚᱢ ᱠᱚ ᱥᱟᱨᱮᱡᱟ ᱥᱮ ᱯᱟᱭᱥᱟ ᱦᱤᱥᱟᱹᱵᱽ ᱛᱮᱢ ᱢᱮᱱ ᱞᱮᱠᱷᱟᱡ ᱫᱚ ᱴᱷᱤᱠ ᱴᱷᱟᱠ ᱦᱩᱭᱩᱜ ᱠᱟᱱ ᱜᱮᱭᱟ᱾ᱯᱟᱪᱤᱥ ᱫᱷᱟᱹᱨᱤᱡ ᱛᱤᱭᱟᱹᱵᱚᱜ ᱜᱮᱭᱟ ᱯᱟᱪᱤᱥ ᱦᱟᱡᱟᱨ ᱚᱱᱠᱟ ᱵᱤᱥ ᱯᱟᱪᱤᱥ ᱦᱟᱡᱟᱨ ᱛᱤᱥ ᱦᱚᱸ ᱫᱷᱟᱹᱨᱤᱡ ᱛᱤᱭᱟᱹᱜᱚᱜ ᱜᱮᱭᱟ ᱢᱮᱱᱠᱷᱟᱱ ᱱᱚᱣᱟ ᱥᱟᱨᱮᱡᱽ ᱨᱮᱫᱚ ᱟᱹᱰᱤ ᱠᱚᱢ ᱠᱚ ᱥᱟᱨᱮᱡ ᱤᱫᱤᱭᱮᱫᱟ ᱮᱱᱛᱮ ᱥᱟᱯ ᱥᱟᱯᱛᱟᱼᱥᱟᱯᱛᱟ ᱨᱮ ᱱᱚᱝᱠᱟᱱ ᱯᱟᱴᱤᱭᱟ ᱠᱚ ᱦᱟᱱᱟ ᱱᱟᱶᱟ ᱪᱮᱫ ᱠᱚ ᱮᱠᱫᱚᱢ ᱚᱱᱮ ᱚᱱᱟ ᱠᱷᱟᱹᱛᱤᱨ ᱛᱮᱜᱮ
ᱦᱮᱸ ᱟᱪᱪᱷᱟ ᱱᱚᱛᱮ ᱦᱚᱸ ᱚᱱᱠᱟ ᱫᱚ ᱩᱠᱩ ᱠᱚ ᱱᱚᱛᱮ ᱢᱟ ᱟᱯᱮ ᱚᱱᱟ ᱠᱚᱨᱮ ᱢᱟ ᱵᱮᱥ ᱵᱷᱟᱞᱮ ᱜᱮ ᱨᱮᱹᱴ ᱠᱚ ᱮᱢᱟᱣ ᱠᱚ ᱦᱮᱸ ᱛᱚ ᱱᱚᱛᱮ ᱚᱱᱠᱟ ᱡᱮᱢᱚᱱ ᱮᱵᱟᱨ ᱦᱚᱸ ᱡᱮᱴᱟ ᱚᱱᱠᱟᱱ ᱜᱟᱹᱰᱤ ᱠᱷᱟᱫᱟᱱ ᱰᱟᱭᱵᱷᱟᱨ ᱢᱟ ᱵᱟᱹᱱᱩᱜ ᱠᱚ ᱡᱮᱴᱟ ᱞᱟᱹᱴᱩᱼᱞᱟᱹᱴᱩ ᱜᱟᱹᱰᱤ ᱪᱟᱞᱟᱣ ᱱᱚᱛᱮ ᱫᱚ ᱠᱤᱪᱷᱩ ᱢᱮᱱᱟᱜ ᱠᱚᱣᱟ ᱚᱱᱮ ᱴᱨᱟᱠᱴᱚᱨ ᱜᱟᱹᱰᱤ ᱪᱟᱹᱞᱩ ᱥᱤᱭᱳᱜ
ᱦᱩᱸ᱾
ᱦᱩᱸ ᱦᱩᱸ ᱥᱟᱢᱮ ᱴᱨᱟᱠᱴᱚᱨ ᱜᱟᱹᱰᱤ ᱫᱚ ᱢᱟᱱᱮ ᱫᱤᱱ ᱦᱤᱥᱟᱹᱵ ᱛᱟᱦᱮᱸᱱᱟ ᱥᱮ ᱵᱟᱝ ᱦᱩᱸ। ᱟᱨ ᱱᱚᱣᱟ ᱠᱷᱚᱭᱞᱟ ᱜᱟᱹᱰᱤ ᱥᱮ ᱚᱱᱟ ᱰᱚᱢᱯᱟᱨ ᱢᱮᱱᱟᱜᱼᱟ ᱚᱱᱟ ᱫᱚ ᱮᱱᱛᱮᱜ ᱢᱤᱫᱴᱟᱹᱝ ᱰᱮᱞᱤ ᱢᱚᱛᱞᱚᱵ ᱪᱟᱞᱟᱜ ᱦᱩᱭᱩᱜ ᱛᱟᱦᱮᱸ ᱜᱮᱭᱟ ᱵᱚᱫᱚᱞ ᱵᱚᱫᱚᱞ ᱠᱟᱛᱮ ᱚᱫᱚᱞ ᱵᱚᱫᱚᱞ ᱵᱟᱨᱫᱤᱱ ᱢᱤᱫ ᱦᱚᱲᱮ ᱪᱟᱞᱟᱣᱟ ᱟᱨᱦᱚᱸ ᱵᱟᱨ ᱫᱤᱱ ᱮᱴᱟᱜ ᱦᱚᱲ ᱚᱱᱮ ᱚᱝᱠᱟ ᱢᱟᱱᱮ ᱢᱤᱫᱴᱮᱱ ᱱᱚᱩᱠᱨᱤ ᱫᱷᱟᱨᱟ ᱚᱱᱟ ᱫᱚ ᱦᱩᱭᱮᱱ ᱛᱟᱢᱟ᱾ ᱛᱮᱡ ᱟᱭᱢᱟ ᱫᱤᱱᱮᱢ ᱪᱟᱞᱟᱣᱟ ᱟᱨ ᱱᱚᱣᱟ ᱚᱸᱰᱮ ᱟᱨ ᱱᱚᱣᱟ ᱚᱠᱟ ᱨᱮ ᱥᱤᱭᱟᱹᱜ ᱚᱞ ᱟᱫᱚ ᱦᱟᱸᱜ ᱟᱹᱰᱤ ᱠᱚᱢ ᱵᱚᱫᱚᱞ ᱦᱚᱭ ᱵᱚᱫᱚᱞ ᱫᱟᱲᱮᱟᱢᱟ ᱪᱮᱜ ᱪᱚ ᱵᱟᱭ ᱠᱩᱥᱤ ᱞᱮᱱᱠᱷᱟᱡ ᱦᱟᱱᱟᱸ ᱱᱟᱣᱟ।
ᱦᱮᱸ ᱦᱮᱸ ᱦᱮᱸ ᱦᱳᱭ᱾ ᱱᱚᱛᱮ ᱫᱚ ᱢᱤᱫᱴᱮᱡ ᱡᱤᱱᱤᱥ ᱚᱱᱟ ᱥᱤᱭᱳᱜ ᱫᱷᱟᱨᱟ ᱫᱚ ᱪᱮᱫ ᱢᱚᱸᱡᱽ ᱵᱩᱡᱷᱟᱹᱜᱼᱟ ᱟᱨᱠᱤ। ᱚᱱᱮ ᱚᱝᱠᱟ ᱠᱚᱱᱴᱨᱟᱠᱴ ᱠᱚᱣᱟ ᱠᱚ ᱟᱨᱠᱤ ᱡᱮᱢᱚᱱ ᱰᱟᱭᱵᱷᱟᱨ ᱠᱚ ᱡᱮᱢᱚᱱ ᱛᱟᱦᱮᱸᱱ ᱠᱷᱟᱡ ᱠᱚ ᱠᱚᱱᱴᱨᱟᱠᱴ ᱠᱚᱣᱟ ᱠᱚ ᱰᱟᱭᱨᱮᱠᱴ। ᱡᱮᱢᱚᱱ ᱤᱧ ᱱᱚᱜᱼᱚᱭ ᱡᱮᱢᱚᱱ ᱵᱟᱹᱨᱥᱟ ᱥᱤᱡᱤᱱ ᱫᱟᱭᱨᱮᱴ ᱱᱤᱱᱟᱹᱜ ᱯᱚᱭᱥᱟᱧ ᱮᱢᱟᱢᱟ ᱦᱤᱱᱟᱹᱜ ᱚᱱᱚ
ᱟᱪᱪᱷᱟ ᱪᱷᱟ ᱦᱮᱸ ᱠᱚᱱᱴᱨᱟᱠᱴ ᱞᱮᱠᱟ ᱫᱚ ᱢᱤᱫ ᱦᱤᱥᱟᱹᱵ ᱫᱚ ᱴᱷᱤᱠ ᱜᱮᱭᱟ ᱟᱨ ᱮᱥ ᱛᱮᱜᱮ ᱡᱟᱦᱟᱸᱭ ᱤᱭᱟᱹ ᱚᱪᱚᱭ ᱢᱮᱭᱟ ᱟᱫᱚ ᱛᱟᱭᱚᱢᱛᱮ ᱠᱚᱢᱮ ᱮᱢᱟᱢ ᱠᱷᱟᱡ ᱦᱚᱸ ᱥᱮ ᱤᱭᱟᱹ ᱫᱟᱲᱮᱭᱢᱟ᱾
ᱦᱮᱸ ᱟᱨ ᱱᱚᱛᱮ ᱫᱚ ᱯᱷᱤᱯᱴᱤ ᱯᱟᱨᱥᱮᱱ ᱯᱚᱭᱥᱟ ᱞᱟᱦᱟ ᱨᱮᱜᱮ ᱠᱚ ᱮᱢᱚᱜ ᱠᱟᱱᱟ ᱠᱚ᱾
ᱟᱪᱪᱷᱟ ᱮᱰᱵᱷᱟᱱᱥ ᱞᱮᱠᱟ ᱦᱮᱸᱥᱮ ᱵᱟᱝ?
ᱦᱮᱸ ᱮᱰᱵᱷᱟᱱᱥ ᱞᱮᱠᱟ᱾
ᱟᱪᱪᱷᱟ ᱪᱷᱟ, ᱦᱮᱸ ᱱᱚᱜᱼᱚ ᱱᱚᱝᱠᱟ ᱡᱩᱫᱤ ᱠᱚ ᱮᱢᱚᱜ ᱠᱷᱟᱱ ᱫᱚ ᱱᱟᱯᱟᱭ ᱦᱩᱭᱩᱜᱼᱟ ᱮᱱᱛᱮᱫ᱾ ᱟᱢ ᱦᱚᱸ ᱨᱟᱹᱥᱠᱟᱹ ᱜᱮᱢ ᱟᱹᱭᱠᱟᱹᱣᱟ ᱚᱠᱚᱭ ᱰᱟᱭᱵᱚᱨ ᱠᱟᱹᱢᱤᱭᱫᱟ ᱩᱱᱤ ᱦᱚᱸ ᱨᱟᱹᱥᱠᱟᱹ ᱮ ᱵᱩᱡᱷᱟᱹᱣᱟ ᱟᱨ
ᱦᱩᱸ ᱟᱪᱪᱷᱟ᱾
ᱦᱟᱹᱱᱤᱭᱟ ᱦᱚᱸ ᱵᱚᱞᱮ ᱢᱤᱫᱴᱟᱝ ᱤᱭᱟᱹ ᱛᱟᱦᱮᱸᱱ ᱛᱟᱭᱟ ᱵᱚᱞᱮ ᱦᱮᱸ ᱱᱩᱭ ᱢᱤᱫᱴᱮᱱ ᱰᱟᱭᱵᱷᱚᱨ ᱞᱮᱠᱟᱭ ᱛᱟᱦᱮᱸᱱ ᱛᱤᱧᱟᱹ ᱤᱧᱟᱹᱜ ᱨᱮ᱾ ᱵᱟᱭ ᱫᱟᱲᱮᱭᱟᱜᱼᱟ ᱟᱹᱣᱲᱤᱜ ᱜᱮ ᱵᱟᱱᱟᱨ ᱥᱮᱫ ᱢᱤᱫᱴᱟᱝ ᱢᱚᱡ ᱦᱩᱭᱩᱜᱼᱟ ᱥᱮ ᱵᱟᱝ?
ᱦᱳᱭ ᱦᱳᱭ᱾ ᱛᱚ ᱮᱭ ᱠᱟᱨᱚᱱ ᱛᱮ ᱱᱮ ᱦᱚᱲ ᱦᱚᱸ ᱟᱨᱠᱤ ᱰᱟᱭᱵᱷᱟᱨ ᱨᱮᱦᱚᱸ ᱪᱮᱫ ᱵᱟᱲᱟ ᱦᱩᱭ ᱞᱮᱱᱟ ᱟᱨᱠᱤ ᱠᱤᱪᱷᱩ ᱫᱤᱱ᱾ ᱮ ᱢᱟᱥ ᱠᱷᱟᱱᱤᱠ ᱥᱤᱭᱚᱜ ᱵᱟᱲᱟ ᱦᱩᱭ ᱞᱮᱱᱟ᱾
ᱟᱪᱪᱷᱟ ᱪᱷᱟ᱾
ᱛᱟᱯᱚᱨ ᱱᱚᱜᱼᱚᱭ ᱚᱲᱟᱜ ᱨᱮᱭᱟᱜ ᱪᱟᱯ ᱢᱟᱱᱮ ᱚᱲᱟᱜ ᱠᱚ ᱨᱟᱠᱟᱵ ᱦᱩᱭᱩᱜ ᱠᱟᱱᱟ ᱛᱚ,
ᱦᱮᱸ ᱦᱩᱸ᱾
ᱮᱭ ᱠᱟᱨᱚᱱ ᱛᱮ ᱟᱨ ᱱᱚᱛᱮ ᱟᱵᱚ ᱱᱚᱛᱮᱱᱟᱜ ᱠᱟᱹᱢᱤ ᱯᱟᱭᱥᱟ ᱢᱟ ᱵᱟᱝ ᱛᱟᱦᱮᱸᱱ ᱠᱟᱱᱟ ᱚᱝᱠᱟ᱾
ᱦᱩᱸᱦᱩᱸ᱾
ᱮᱭ ᱠᱟᱨᱚ ᱱᱚᱛᱮ ᱵᱟᱨᱦᱮ ᱫᱤᱥᱚᱢ ᱪᱟᱞᱟᱣ ᱵᱟᱲᱟ ᱦᱩᱭ ᱞᱮᱱᱟ, ᱟᱨ ᱚᱱᱟ ᱦᱮᱡ ᱯᱚᱨᱮ ᱠᱷᱚᱱᱚᱡ ᱫᱚ ᱟᱨ ᱜᱟᱹᱰᱤ ᱠᱚ ᱵᱟᱝ ᱡᱮᱴᱮᱫ ᱵᱟᱲᱟ ᱦᱩᱭ ᱠᱟᱱᱟ᱾
ᱟᱪᱪᱷᱟ ᱟᱪᱪᱷᱟ᱾ ᱟᱫᱚ ᱢᱟᱱᱮ ᱫᱤᱱᱟᱹᱢ ᱫᱤᱱ ᱞᱮᱠᱟᱜᱮ ᱪᱟᱞᱟᱣ ᱵᱟᱲᱟ ᱦᱩᱭᱩᱜ ᱠᱟᱱ ᱛᱟᱦᱮᱸᱱᱟ ᱜᱟᱹᱰᱤ? ᱥᱮ
ᱦᱮᱸ ᱦᱮᱸ ᱫᱤᱱᱟᱹᱢ ᱫᱤᱱ ᱞᱮᱠᱟ ᱜᱮ ᱪᱟᱞᱟᱣ ᱵᱟᱲᱟ ᱦᱩᱭᱩᱜ ᱠᱟᱱ ᱛᱟᱦᱮᱸᱱᱟ᱾
ᱟᱪᱪᱷᱟ ᱟᱪᱪᱷᱟ ᱦᱮᱸ ᱢᱟᱱᱮ ᱴᱨᱟᱠᱴᱚᱨ ᱮᱢᱟᱱ ᱨᱮᱫᱚ ᱡᱟᱹᱥᱛᱤ ᱱᱮᱛᱟᱨ ᱫᱤᱱᱮᱢ ᱧᱟᱢᱟ᱾ ᱴᱷᱤᱠ ᱴᱷᱟᱠ ᱯᱚᱭᱥᱟ ᱮᱱᱛᱮᱜ ᱥᱤᱭᱳᱜ ᱫᱤᱱ᱾ ᱟᱨ ᱞᱚᱰ ᱡᱟᱦᱟᱸ ᱱᱟᱜ ᱚᱱᱟ ᱜᱤᱛᱤᱞ ᱠᱩ ᱟᱹᱠᱷᱨᱤᱧᱟ ᱥᱮ ᱚᱱᱟᱠᱚ ᱞᱚᱰ ᱚᱱᱟ ᱫᱚ ᱟᱹᱰᱤ ᱠᱚᱢ ᱜᱮᱭᱟ ᱦᱟᱸᱜ᱾
ᱦᱮᱸ ᱦᱮᱸ ᱟᱨ ᱱᱟᱹ ᱱᱟᱠᱷᱟ ᱫᱚ ᱚᱱᱟ ᱜᱤᱛᱤᱞ ᱞᱳᱰ ᱦᱚᱸ ᱟᱹᱰᱤ ᱡᱟᱹᱥᱛᱤ ᱜᱮ ᱧᱟᱢᱚᱜ ᱠᱟᱱ ᱛᱟᱦᱮᱱᱟ ᱜᱟᱰᱟ ᱨᱮ ᱟᱨ ᱠᱤ ᱜᱟᱰᱟ ᱦᱚᱸ ᱥᱩᱨ ᱜᱮᱭᱟ ᱛᱚ᱾
ᱟᱪᱪᱷᱟ ᱟᱪᱪᱷᱟ
ᱟᱫᱚ ᱚᱸᱰᱮ ᱜᱮ ᱜᱤᱛᱤᱞ ᱨᱟᱠᱟᱵ ᱠᱚ ᱪᱟᱞᱟᱣ ᱵᱟᱲᱟ ᱦᱩᱭᱩᱜ ᱠᱟᱱ ᱛᱟᱦᱱᱚᱜᱼᱟ, ᱡᱚᱠᱷᱚᱱ ᱜᱟᱰᱟ ᱟᱸᱡᱮᱫ ᱞᱮᱱᱠᱷᱟᱡ᱾
ᱦᱩᱸ ᱦᱩᱸ
ᱢᱟᱱᱮ ᱦᱟᱱᱟ ᱨᱮᱭᱟᱲ ᱥᱤᱡᱤᱱ ᱫᱚ ᱟᱹᱰᱤ ᱟᱴ ᱚᱱᱟ ᱜᱤᱛᱤᱞ ᱨᱟᱠᱟᱵ ᱫᱚ ᱪᱟᱞᱟᱜ ᱦᱩᱭᱩᱜ ᱠᱟᱱ ᱛᱟᱦᱮᱸᱱᱟ ᱟᱨᱠᱤ, ᱚᱱᱠᱟ ᱵᱩᱞᱩ ᱛᱮᱸᱜᱚᱡ ᱫᱟᱜ ᱨᱮ ᱜᱩᱱ ᱴᱤ ᱴᱤᱸᱜᱟ ᱫᱟᱜ ᱨᱮ᱾
ᱟᱪᱪᱷᱟ ᱟᱪᱪᱷᱟ ᱟᱨ ᱨᱮᱭᱟᱲ ᱯᱩᱨᱟᱹ ᱵᱩᱡᱷᱟᱹᱜᱼᱟ ᱥᱮ ᱵᱟᱝ ᱚᱱᱟ ᱨᱮᱭᱟᱲ ᱟᱨᱦᱚᱸ ᱜᱤᱛᱤᱞ ᱢᱟ ᱟᱨᱦᱚᱸ ᱟᱹᱰᱤ ᱨᱮᱭᱟᱲ ᱵᱩᱡᱷᱟᱹᱜ ᱩᱱ ᱡᱚᱠᱷᱚᱡ᱾
ᱟᱹᱰᱤ ᱨᱮᱭᱟᱲ ᱵᱩᱡᱷᱟᱹᱣᱼᱟ ᱠᱟᱱ ᱛᱟᱦᱱᱚᱜᱼᱟ᱾
ᱪᱷᱟ ᱟᱪᱪᱷᱟ ᱦᱮᱸ ᱮᱛᱮᱜ ᱢᱤᱫᱴᱮᱱ ᱱᱚᱣᱟ ᱦᱚᱸ ᱠᱟᱹᱢᱤ ᱠᱟᱱ ᱜᱮᱭᱟ, ᱟᱨ ᱱᱚᱣᱟ ᱠᱟᱹᱢᱤ ᱜᱮ ᱵᱟᱢ ᱤᱭᱟᱹᱭ ᱠᱷᱟᱡ ᱫᱚ ᱪᱮᱫ ᱞᱮᱠᱟ ᱠᱟᱹᱣᱰᱤ ᱠᱚᱢ ᱟᱨᱡᱟᱣ ᱥᱮ ᱯᱚᱭᱥᱟᱠᱢ ᱟᱨᱡᱟᱣᱟ, ᱱᱚᱣᱟ ᱠᱚ ᱪᱮᱠᱟ ᱦᱩᱭᱩᱜ ᱜᱮᱭᱟ᱾
ᱦᱮᱸ
ᱟᱨ ᱟᱯᱮ ᱥᱮᱫ ᱫᱚ ᱱᱚᱝᱠᱟ ᱠᱷᱟᱫᱟᱱ ᱮᱢᱟᱱ ᱠᱚ ᱵᱟᱠᱚ ᱵᱮᱱᱟᱣᱫᱟ ᱫᱷᱤᱨᱤ ᱠᱷᱟᱫᱟᱱ ᱠᱚ? ᱟᱞᱮᱥᱮᱜ ᱡᱩᱫᱤᱢ ᱧᱮᱞ ᱠᱷᱟᱡ ᱧᱮᱛᱟᱨ ᱢᱟ ᱦᱟᱸᱜ ᱟᱹᱰᱤ ᱡᱟᱹᱥᱛᱤ ᱱᱚᱣᱟ ᱫᱷᱤᱨᱤ ᱠᱷᱟᱫᱟᱱ ᱠᱚ ᱵᱮᱱᱟᱣ ᱠᱟᱫᱟ ᱟᱨ ᱫᱷᱤᱨᱤ ᱠᱷᱟᱫᱟᱱ ᱢᱟᱱᱮ ᱟᱯᱱᱟ ᱟᱯᱱᱟ ᱡᱟᱭᱜᱟ ᱦᱚᱸᱠᱚ ᱟᱹᱠᱷᱨᱤᱧ ᱫᱟ, ᱚᱠᱟ ᱚᱠᱟ ᱡᱟᱭᱜᱟ ᱫᱚ ᱢᱟᱱᱮ ᱦᱩᱲᱩ ᱠᱩ ᱡᱟᱥᱛᱤ ᱵᱟᱝ ᱦᱩᱭᱩᱜ ᱠᱟᱱ ᱛᱟᱠᱚ ᱦᱟᱸᱜ ᱟᱫᱚ ᱟᱪᱪᱷᱟ ᱜᱟᱥᱟᱢ ᱢᱮᱱᱟᱲᱮᱜᱼᱟ ᱯᱟᱭᱥᱟ ᱠᱚ ᱞᱟᱠᱷ ᱞᱟᱠᱷ ᱠᱚ ᱧᱟᱢᱫᱟ ᱛᱚ ᱚᱱᱮ ᱚᱱᱟ ᱠᱷᱟᱹᱛᱤᱨ ᱛᱮ ᱦᱟᱸᱜ ᱠᱚ ᱟᱠᱷᱨᱤᱧ ᱫᱟ᱾ ᱛᱚᱵᱮ ᱟᱯᱮ ᱥᱮᱫ ᱫᱚ ᱱᱚᱝᱠᱟ ᱵᱟᱹᱱᱩᱜᱼᱟ ᱡᱟᱹᱱᱤᱡ?
ᱟᱹᱦᱟᱸᱜ ᱱᱤᱝᱠᱟ ᱵᱟᱹᱱᱩᱜᱼᱟ, ᱟᱯᱮ ᱥᱮᱜ ᱞᱮᱠᱟ ᱱᱟᱹ ᱠᱚᱨᱮ ᱫᱚ ᱵᱟᱹᱱᱩᱜᱼᱟ ᱟᱨᱠᱤ᱾
ᱟᱪᱪᱷᱟ ᱟᱪᱪᱷᱟ ᱟᱪᱪᱷᱟ ᱟᱢ ᱱᱚᱣᱟ ᱵᱟᱵᱚᱛ ᱛᱮ ᱪᱮᱜ ᱮᱢ ᱢᱮᱱᱟ ᱵᱚᱞᱮ ᱱᱚᱜᱼᱚᱭ ᱡᱟᱜᱟ ᱡᱚᱢᱤ ᱠᱚ ᱟᱹᱠᱷᱨᱤᱧ ᱫᱟ?
ᱚᱱᱟ ᱵᱟᱵᱚᱛ ᱨᱮᱫᱚ ᱤᱧᱟᱹᱜ ᱢᱮᱱ ᱨᱮᱫᱚ ᱚᱱᱟ ᱠᱚᱫᱚ ᱵᱟᱝ ᱟᱹᱠᱷᱨᱤᱧᱜᱤ ᱴᱷᱤᱠ ᱠᱚᱜᱼᱟ ᱟᱨᱠᱤ᱾ ᱠᱟᱨᱚᱱ ᱵᱷᱚᱵᱤᱥᱚᱛ ᱨᱮ ᱟᱨᱠᱤ ᱠᱤᱪᱷᱩ ᱟᱨᱦᱚᱸ ᱡᱮᱢᱚᱱ
ᱦᱮᱸ ᱢᱟᱱᱮᱢ ᱢᱮᱱ ᱫᱟᱲᱮᱜᱼᱟ ᱵᱚᱞᱮ ᱱᱚᱣᱟ ᱡᱟᱭᱜᱟ ᱫᱚ ᱚᱠᱟ ᱦᱚᱸ ᱵᱟᱭ ᱫᱟᱹᱲ ᱛᱟᱢᱟ ᱥᱮ ᱵᱟᱝ ᱠᱷᱟᱴᱚᱜᱼᱟ ᱥᱮ ᱵᱟᱝ ᱤᱭᱟᱹᱜ ᱛᱟᱢᱟ ᱚᱱᱮ ᱚᱱᱠᱟᱱ ᱡᱤᱱᱤᱥ ᱠᱟᱱᱟ ᱱᱚᱣᱟ ᱫᱚ ᱦᱟᱢᱮᱥᱟ ᱞᱟᱹᱜᱤᱫ ᱛᱟᱦᱮ ᱫᱟᱲᱮᱜᱼᱟ, ᱟᱨ ᱵᱚᱨᱪᱚᱝ ᱱᱚᱣᱟ ᱫᱚ ᱦᱟᱹᱡᱩᱜ ᱫᱤᱱ ᱨᱮ ᱦᱩᱭ ᱫᱟᱲᱮᱜᱼᱟ ᱵᱚᱞᱮ ᱱᱚᱣᱟ ᱨᱮᱱᱟᱜ ᱫᱚᱨ ᱦᱚᱸ ᱡᱟᱹᱥᱛᱤᱜ᱾
ᱦᱟᱹᱭ
ᱫᱚ ᱤᱧ ᱦᱚᱸ ᱵᱚᱞᱮ ᱱᱚᱜᱼᱱᱤᱭᱟᱹ ᱜᱤᱧ ᱦᱩᱫᱤᱥᱚᱜ ᱠᱟᱱᱟ ᱵᱚᱞᱮ ᱱᱚᱣᱟ ᱠᱚ ᱛᱤᱱᱟᱹᱜ ᱡᱟᱭᱜᱟ ᱠᱚ ᱟᱠᱷᱨᱤᱧᱫᱟ᱾ ᱱᱚᱜᱼᱚ ᱱᱤᱭᱟᱹ ᱫᱚ ᱵᱟᱝ ᱴᱷᱤᱠᱚᱜ ᱠᱟᱱᱟ ᱦᱟᱸᱜ᱾
ᱦᱚᱸ
ᱛᱷᱚᱲᱟ ᱜᱟᱱ ᱯᱚᱭᱥᱟ ᱞᱟᱹᱜᱤᱜ ᱱᱤᱛᱚᱜ ᱵᱷᱟᱞᱮ ᱢᱚᱸᱡᱽ ᱧᱚᱜ ᱯᱚᱭᱥᱟᱢ ᱤᱭᱟᱹ ᱧᱟᱢᱟ᱾ ᱟᱨ ᱦᱟᱹᱡᱩᱜ ᱠᱟᱱ ᱟᱢ ᱨᱮᱱ ᱯᱤᱲᱦᱤ ᱠᱚ ᱩᱝᱠᱩ ᱦᱟᱸᱜ ᱪᱮᱜ ᱠᱚᱢ ᱡᱚᱢ ᱦᱚᱪᱚ ᱠᱚᱣᱟ?
ᱦᱮᱸ ᱚᱱᱟ ᱠᱟᱱᱟ ᱠᱟᱛᱷᱟ ᱫᱚ ᱪᱮᱜ ᱠᱚ ᱪᱤᱠᱟᱹᱭᱟ ᱱᱤᱛ ᱨᱮᱜᱮ ᱡᱚᱫᱤ ᱡᱚᱛᱚᱢ ᱟᱠᱷᱨᱤᱧ ᱜᱤᱰᱤ ᱪᱟᱵᱟ ᱠᱟᱜ ᱠᱷᱟᱡ᱾ ᱯᱚᱨᱮᱨ ᱠᱚ ᱯᱚᱨᱚᱵᱚᱨᱛᱤ ᱡᱮᱜᱩᱞᱟ ᱯᱤᱲᱦᱤ ᱦᱤᱡᱩᱜ ᱠᱟᱱ ᱩᱝᱠᱩ ᱫᱚ ᱪᱮᱜ ᱜᱮ ᱵᱟᱠᱚ ᱧᱮᱞ ᱛᱤᱭᱟᱹᱜᱟ ᱪᱮᱠᱟᱛᱮ ᱟᱹᱥᱩᱞᱚᱜᱼᱟ ᱩᱝᱠᱩ ᱦᱚᱸ
ᱦᱮᱸ ᱦᱮᱸ ᱮᱠᱟᱞ ᱟᱨ ᱚᱱᱟ ᱢᱟ ᱟᱪᱪᱷᱟ ᱠᱚ ᱟᱹᱠᱷᱨᱤᱧᱟ ᱟᱨᱦᱚᱧ ᱧᱮᱞ ᱵᱟᱲᱟᱣ ᱠᱟᱜ ᱠᱚᱣᱟ ᱟᱞᱮᱭᱟᱜ ᱟᱹᱛᱩ ᱨᱮᱫᱚ ᱦᱟᱸᱜ ᱵᱟᱠᱚ ᱟᱹᱠᱷᱨᱤᱧ ᱵᱟᱲᱟᱣ ᱠᱟᱫᱟ ᱱᱚᱝᱠᱟ ᱫᱚ᱾ ᱫᱟ ᱟᱞᱮ ᱥᱩᱨ ᱥᱩᱯᱩᱨ ᱢᱮᱱᱟᱜ ᱜᱮᱭᱟ ᱚᱱᱟ ᱡᱟᱭᱜᱟ ᱠᱚᱨᱮ ᱠᱚ ᱟᱹᱠᱷᱨᱤᱧ ᱵᱟᱲᱟᱣ ᱠᱟᱫᱟ᱾ ᱟᱫᱚ ᱱᱚᱣᱟ ᱠᱚᱨᱮᱱᱟᱜ ᱡᱟᱭᱜᱟᱢ ᱧᱮᱞ ᱞᱮᱠᱷᱟᱡ ᱫᱚ ᱟᱹᱰᱤ ᱢᱟᱛᱞᱟᱵ ᱟᱹᱰᱤ ᱫᱩᱠ ᱨᱮᱢ ᱧᱮᱞ ᱫᱟᱲᱮᱣ ᱠᱚᱣᱟᱢ ᱢᱮᱱᱫᱚ ᱵᱚᱞᱮ ᱚᱱᱟ ᱫᱷᱤᱨᱤ ᱠᱚ ᱤᱭᱟᱹ ᱫᱟᱛᱚ ᱟᱫᱚ ᱚᱱᱟ ᱫᱚ ᱟᱹᱰᱤ ᱡᱟᱹᱥᱛᱤ ᱚᱱᱟ ᱫᱷᱩᱲᱤ ᱚᱴᱟᱝᱚᱜᱼᱟ᱾ ᱟᱨᱮᱢ ᱵᱟᱲᱟᱭᱟ ᱵᱚᱞᱮ ᱚᱱᱟ ᱫᱷᱩᱲᱤ ᱚᱴᱟᱝᱚᱜ ᱠᱷᱟᱱ ᱫᱚ ᱟᱭᱢᱟ ᱞᱮᱠᱟᱱ ᱨᱳᱜᱽᱼᱼ ᱨᱳᱠᱟ ᱟᱡᱟᱨ ᱠᱚᱦᱚᱸ ᱧᱟᱢ ᱫᱟᱲᱮᱭᱟᱜᱼᱟ, ᱱᱚᱣᱟ ᱞᱚᱝᱥ ᱨᱮᱱᱟᱜ ᱥᱮ ᱱᱚᱣᱟ ᱟᱫᱚ ᱦᱚᱲ ᱵᱟᱠᱚ ᱵᱩᱡᱷᱟᱹᱣ ᱫᱟ ᱱᱚᱣᱟ ᱯᱚᱭᱥᱟ ᱠᱚ ᱞᱟᱞᱚᱪᱚᱜ ᱠᱟᱱᱟ ᱟᱨ ᱪᱮᱫ ᱮᱢ ᱢᱮᱛᱟᱭᱟ᱾
ᱦᱚᱸ ᱟᱫᱚ ᱚᱱᱟᱜᱮ ᱟᱞᱮ ᱱᱚᱛᱮ ᱢᱟ ᱢᱤᱫᱴᱮᱱ ᱱᱤᱭᱚᱢ ᱠᱟᱫᱟ ᱠᱚ ᱟᱨᱠᱤ ᱥᱮ ᱟᱯᱮ ᱚᱱᱛᱮ ᱫᱚ ᱢᱮᱱᱟᱜᱼᱟ ᱥᱮ ᱵᱟᱹᱱᱩᱜᱼᱟ ᱡᱮᱢᱚᱱ ᱟᱵᱚ ᱦᱚ ᱲᱟᱜ ᱡᱩᱢᱤ ᱟᱨᱠᱤ ᱫᱤᱠᱩ ᱵᱟᱠᱚ ᱦᱟᱛᱟᱣ ᱫᱟᱲᱤᱭᱟᱜᱼᱟ᱾
ᱟᱪᱪᱷᱟ ᱟᱪᱪᱷᱟ ᱦᱮᱸ ᱱᱚᱣᱟ ᱤᱧᱦᱚ ᱱᱚᱣᱟ ᱮᱱᱛᱮ ᱱᱚᱣᱟ ᱥᱟᱱᱛᱟᱞ ᱯᱟᱨᱜᱟᱱᱟ ᱨᱮᱱ ᱠᱟᱱ ᱜᱤᱭᱟᱹᱧ ᱟᱨᱼᱼ ᱢᱮᱱᱠᱷᱟᱱ ᱪᱮᱫ ᱞᱮᱠᱟᱛᱮᱫ ᱱᱚᱣᱟ ᱠᱚ ᱟᱹᱠᱷᱨᱤᱧ ᱫᱟ ᱱᱚᱣᱟ ᱫᱚᱦᱚ ᱵᱟᱹᱧ ᱞᱟᱹᱭ ᱫᱟᱲᱮᱭᱟᱜᱼᱟ᱾ ᱛᱚ ᱱᱚᱝᱠᱟ ᱢᱟ ᱢᱮᱱᱟᱜ ᱜᱮ ᱱᱚᱛᱮ ᱦᱚᱸ ᱡᱮ ᱮᱥ ᱯᱤ ᱴᱤ ᱮᱴ ᱢᱮᱱᱟᱜᱼᱟ ᱡᱮᱼᱼ ᱦᱚᱲᱟᱜ ᱡᱩᱢᱤ ᱫᱤᱠᱩ ᱠᱚ ᱵᱟᱠᱷᱼᱼ ᱠᱚ ᱟᱹᱷᱨᱤᱧ ᱫᱟᱲᱮᱭᱟᱜ ᱢᱚᱛᱞᱚᱵ ᱦᱚᱲᱟᱜ ᱡᱚᱢᱤ ᱫᱤᱠᱩ ᱵᱟᱠᱚ ᱦᱟᱛᱟᱣ ᱫᱟᱲᱮᱭᱟᱜᱼᱟ ᱚᱱᱮ ᱚᱱᱠᱟ᱾
ᱦᱮᱸ
ᱟᱫᱚ ᱱᱚᱜᱼᱚᱭ ᱱᱤᱭᱟᱹ ᱫᱚ ᱪᱮᱫᱠᱟ ᱠᱚ ᱟᱠᱷᱨᱤᱧ ᱮᱫᱟ ᱤᱧᱦᱚᱸ ᱵᱩᱡᱷᱟᱹᱣ ᱫᱚ ᱵᱟᱹᱧᱟᱢ ᱮᱫᱟ ᱟᱫᱚ ᱡᱟᱹᱥᱛᱤ ᱫᱚᱧ ᱟᱸᱡᱚᱢ ᱵᱟᱲᱟ ᱟᱠᱟᱫᱟ᱾ ᱱᱚᱣᱟ ᱫᱚ ᱫᱟᱱ ᱢᱟᱫᱽᱫᱷᱚᱢ ᱞᱮᱠᱟᱛᱮ ᱦᱟᱸᱜ ᱵᱚᱞᱮ ᱚᱱᱮ ᱚᱞᱟ ᱵᱚᱞᱮ ᱱᱚᱜᱼᱚ ᱱᱚᱣᱟᱼᱼ ᱡᱟᱭᱜᱟ ᱫᱟᱱ ᱟᱭ ᱠᱟᱱᱟ ᱯᱷᱟᱞᱱᱟ ᱦᱚᱲ ᱛᱚ ᱚᱱᱮ ᱚᱱᱟ ᱛᱚ ᱢᱮᱱ ᱫᱟᱲᱮᱭᱟᱜᱼᱟ ᱵᱚᱞᱮ ᱱᱚᱣᱟ ᱨᱮ ᱫᱚ ᱢᱤᱥᱤᱭᱩᱥ ᱮᱫᱟᱠᱚ ᱦᱟᱸ ᱱᱚᱣᱟ ᱨᱮᱱᱟᱜ ᱜᱟᱹᱞᱚᱛ ᱛᱟᱹᱨᱤᱠᱟ ᱛᱮᱠᱚ ᱟᱠᱷᱨᱤᱧ ᱮᱟᱠᱚ ᱦᱟᱜᱼᱼ
ᱦᱳᱭ ᱦᱳᱭ
ᱟᱫᱚ ᱢᱮᱱ ᱫᱟᱲᱮᱭᱟᱜᱼᱟ ᱵᱚᱞᱮ ᱟᱛᱟ ᱱᱚᱣᱟ ᱫᱚᱼᱼ ᱛᱤᱱᱟᱹᱜ ᱱᱤᱭᱚᱢ ᱠᱟᱱᱩᱱ ᱢᱮᱱᱟᱜᱼᱟ ᱮᱥ ᱯᱤ ᱴᱤ ᱮᱰ ᱠᱚ ᱢᱮᱱᱟᱜᱼᱟ ᱛᱤᱱᱟᱹᱜ ᱱᱚᱣᱟ ᱫᱚ ᱦᱟᱸᱜ᱾ ᱮᱠᱟᱞ ᱱᱚᱣᱟ ᱨᱮᱱᱟᱜ ᱫᱚ ᱵᱟᱠᱚ ᱯᱷᱳᱞᱳᱭᱮᱫᱟ ᱥᱮ ᱵᱟᱠᱚ ᱢᱟᱱᱟᱣ ᱵᱟᱛᱟᱣ ᱮᱫᱟ ᱦᱟᱸᱜ
ᱦᱳᱭ ᱦᱳᱭ ᱯᱷᱚᱞᱳ ᱵᱟᱠᱚ ᱯᱷᱳᱚᱞᱳᱭᱮᱫᱟ ᱵᱟᱠᱚ ᱢᱟᱱᱟᱣ ᱮᱫᱟ᱾
ᱦᱮᱸᱼᱼ
ᱦ ᱟᱨ ᱟᱵᱩ ᱱᱟᱠᱷᱟ ᱫᱚ ᱟᱨᱠᱤ ᱟᱵᱚ ᱥᱟᱱᱛᱟᱞᱟᱜ ᱫᱚ ᱟᱨᱠᱤ ᱟᱞᱮ ᱱᱟᱠᱷᱟ ᱫᱚᱼᱼ ᱥᱟᱱᱛᱟᱞᱟᱜ ᱡᱚᱢᱤ ᱫᱚ ᱟᱹᱰᱤ ᱠᱚᱢ ᱜᱮ ᱢᱮᱱᱟᱜᱼᱟ ᱟᱨᱠᱤ
ᱟᱪᱪᱷᱟ ᱟᱪᱪᱷᱟ ᱟᱨ ᱱᱚᱛᱮ ᱫᱚ ᱦᱟᱸᱜᱼᱼ ᱛᱮᱢ ᱢᱮᱱ ᱫᱟᱲᱮᱭᱟᱜᱼᱟ ᱮᱠᱮᱱ ᱦᱚᱲ ᱦᱚᱯᱚᱱ ᱠᱚᱣᱟᱜ ᱡᱟᱭᱜᱟ ᱡᱩᱢᱤ ᱢᱮᱱᱟᱜ ᱜᱮᱭᱟ ᱟᱫᱚᱼᱼ ᱡᱟᱭᱜᱟ ᱡᱚᱢᱚᱱ ᱢᱮᱱᱟᱜ ᱨᱮᱦᱚᱸ ᱟᱹᱰᱤ ᱡᱟᱹᱥᱛᱤ ᱱᱚᱝᱠᱟ ᱠᱚ ᱟᱠᱷᱨᱤᱧ ᱫᱟ᱾
ᱦᱩᱸ
ᱟᱠᱷᱨᱤᱧ ᱫᱚ ᱵᱟᱝ ᱞᱮᱠ ᱠᱟᱱᱟ ᱦᱟᱸᱜ ᱮᱱᱛᱮ ᱦᱤᱡᱩᱜ ᱠᱟᱱ ᱫᱤᱱ ᱨᱮ ᱱᱚᱝᱠᱟ ᱠᱟ ᱡᱟᱭᱜᱟ ᱡᱩᱢᱤᱼᱼ ᱠᱩᱢ ᱟᱹᱠᱷᱨᱤᱧ ᱪᱟᱵᱟ ᱞᱮᱠᱷᱟᱡ ᱫᱚ ᱪᱮᱫ ᱨᱮᱢ ᱛᱟᱦᱮᱱᱟ᱾
ᱦᱮ ᱪᱮᱫ ᱨᱮᱢ ᱛᱟᱦᱮᱱᱟ ᱦᱮᱸᱼᱼ
ᱠᱟᱹᱼᱼ ᱟᱫᱚ ᱩᱱᱠᱩᱣᱟᱜ ᱠᱷᱟᱱᱟ ᱫᱚ ᱠᱟᱱᱟ ᱵᱚᱞᱮ ᱚᱠᱚᱭ ᱠᱚ ᱟᱹᱷᱨᱤᱧ ᱮᱫᱟ ᱩᱱᱠᱩᱣᱟᱜ ᱠᱷᱟᱱᱟ ᱫᱚ ᱠᱟᱱᱟ ᱵᱚᱞᱮ ᱱᱚᱣᱟᱨᱮ ᱦᱩᱲᱳᱼᱼ ᱠᱚ ᱥᱮ ᱡᱟᱦᱟᱱᱟᱜ ᱚᱱᱠᱟ ᱵᱟᱝ ᱪᱟᱥ ᱵᱟᱥ ᱵᱟᱝ ᱦᱩᱭᱩᱜ ᱠᱟᱱᱟ᱾ ᱛᱚᱵᱮ ᱪᱮᱫ ᱞᱮ ᱪᱤᱠᱟᱹᱭᱟ ᱱᱚᱣᱟ ᱫᱚ ᱟᱹᱛᱷᱲᱤ ᱜᱮ ᱢᱮᱱᱟᱜᱼᱟ᱾ ᱤᱧ ᱫᱩᱧ ᱢᱮᱱᱟ ᱵᱚᱞᱮ ᱱᱚᱶᱟ ᱦᱩᱲᱩ ᱪᱟᱥ ᱵᱟᱝ ᱜᱟᱱᱚᱜ ᱠᱟᱱᱟ ᱴᱷᱤᱠ ᱜᱮᱭᱟ᱾ ᱛ ᱮᱴᱟᱜ ᱛᱮᱝ ᱪᱟᱥ ᱦᱩᱭ ᱫᱟᱲᱮᱭᱟᱜᱼᱟ ᱡᱮᱞᱮᱠᱟ ᱟᱭᱢᱟ ᱡᱟᱭᱜᱟ ᱨᱮᱼᱼ ᱡᱮᱭᱮᱥᱮ ᱧᱮᱞ ᱵᱟᱲᱟ ᱠᱟᱫᱟ ᱚᱠᱟ ᱚᱠᱟ ᱡᱟᱭᱜᱟ ᱨᱮ ᱦᱩᱲᱩ ᱵᱟᱝ ᱪᱟᱥᱚᱜᱼᱟ ᱚᱱᱟ ᱡᱟᱭᱜᱟ ᱨᱮ ᱠᱟᱡᱩ ᱮᱢᱟᱱ ᱥᱮ ᱚᱱᱮ ᱚᱱᱠᱟᱱ ᱡᱤᱱᱤᱥᱼᱼ ᱠᱚ ᱪᱟᱥ ᱦᱩᱭᱩᱜ ᱠᱟᱱ ᱜᱮᱭᱟ ᱦᱟᱸᱜ
ᱫᱚᱜᱞᱟ ᱫᱚ ᱴᱮᱥᱴᱤᱝ ᱦᱚᱪᱚ ᱞᱮᱠᱷᱟᱱᱡ ᱵᱤᱜᱜᱟᱱᱤᱠ ᱛᱟᱹᱨᱤᱠᱟᱛᱮ ᱛᱚᱵᱮᱼᱼ ᱵᱩᱡᱷᱟᱹᱣ ᱫᱟᱲᱮᱭᱟᱜᱼᱟ᱾